ᱚᱝᱠᱮ
ᱦᱮᱸ ᱡᱚᱦᱟᱨ ᱜᱮ ᱜᱚᱝᱠᱮ ᱛᱟᱦᱞᱮ ᱜᱚᱝᱠᱮ ᱚᱠᱟ ᱞᱮᱠᱟ ᱢᱮᱱᱟᱜ ᱵᱮᱱᱟ?
ᱦᱮᱸ ᱜᱚᱝᱠᱮ ᱵᱮᱥ ᱵᱟᱲᱟ ᱜᱮᱭᱟᱞᱤᱧ ᱱᱤᱭᱟᱹ ᱜᱷᱟᱹᱲᱤᱡ ᱫᱚ ᱟᱫᱚ, ᱚᱝᱠᱟ ᱡᱟᱜ ᱡᱟᱹᱯᱩᱫ ᱫᱤᱱ ᱨᱮᱛᱚ ᱪᱮᱠᱟᱧ ᱛᱟᱦᱮᱱᱟ? ᱟᱹᱵᱮᱱ ᱚᱠᱟ ᱞᱮᱠᱟ ᱢᱮᱱᱟᱜ ᱵᱮᱱᱟ ᱜᱚᱝᱠᱮ?
ᱟᱹᱞᱤᱧ ᱫᱚ ᱠᱷᱟᱱ ᱱᱚᱜ-ᱚᱭ ᱪᱟᱥ-ᱵᱟᱥ ᱠᱟᱹᱢᱤ ᱨᱮᱜᱮ ᱰᱚᱞᱮᱢᱚᱞᱮ ᱣᱟᱠᱟᱱᱟᱞᱤᱧ ᱱᱟᱭ ᱛᱮᱦᱚᱸ ᱱᱟᱯᱟᱭ ᱛᱮᱦᱚᱸ ᱵᱟᱭ ᱫᱟᱜ ᱮᱫᱟᱭ ᱟᱨ ᱞᱟᱜᱟᱛᱟᱨᱚᱜ ᱠᱟᱱ ᱜᱮᱭᱟ ᱠᱟᱢᱤ ᱠᱚᱦᱚᱸ ᱪᱮᱫ ᱪᱚᱞᱤᱧ ᱪᱤᱠᱟᱹᱭᱟ ᱵᱟᱹᱞᱤᱧ ᱵᱩᱡᱷᱟᱹᱣ ᱫᱟᱲᱮᱜ ᱠᱟᱱᱟ
ᱟᱪᱷᱟ ᱟᱪᱷᱟ ᱜᱚᱢᱠᱮ ᱛᱮᱦᱮᱧ ᱫᱚ ᱛᱟᱦᱚᱞᱮ ᱩᱸᱜ ᱚᱠᱟᱴᱟᱜ ᱥᱟᱛᱟᱢ ᱛᱮᱞᱟᱝ ᱜᱟᱞᱢᱟᱨᱟᱣᱟ, ᱠᱟᱹᱴᱤᱡ ᱞᱟᱹᱭ ᱛᱟᱞᱟᱝ ᱢᱮ
ᱜᱟᱯᱟᱞᱢᱟᱨᱟᱣ ᱫᱚ ᱠᱟᱱᱟ ᱥᱮᱸᱫᱽᱨᱟ ᱠᱟᱨᱠᱟ ᱠᱚ ᱤᱱᱟᱹ ᱠᱚ ᱤᱫᱤ ᱠᱟᱛᱮᱫ ᱜᱮ ᱦᱟᱸᱜ ᱞᱟᱝ ᱮᱦᱚᱵ ᱦᱟᱛᱟᱲᱟ ᱜᱩᱛᱩᱢ ᱟᱨᱦᱟᱸᱜ ᱚᱱᱠᱟ ᱜᱟᱯᱟᱞᱢᱟᱨᱟᱣ ᱛᱮ ᱦᱟᱸᱜ ᱚᱱᱠᱟ ᱦᱟᱸᱜ ᱠᱩᱠᱞᱤ ᱠᱩ ᱦᱟᱸᱜ ᱦᱮᱸ ᱦᱮᱸ ᱢᱮᱱᱟᱜ ᱜᱤᱭᱟ
ᱜᱟᱯᱟ ᱢᱟᱨᱟᱣ ᱚᱠᱛᱮ ᱜᱤ ᱡᱟᱦᱟᱱᱟᱜ ᱦᱮᱸ ᱦᱮᱸ ᱞᱟᱹᱭᱵᱤᱱ ᱞᱟᱹᱭᱵᱤᱱ
ᱜᱟᱯᱟᱞᱢᱟᱨᱟᱣ ᱛᱤᱜᱮ ᱦᱟᱸᱜ ᱠᱩᱠᱞᱤ ᱠᱚ ᱩᱰᱩᱠᱚᱜ-ᱟ ᱛᱮᱞᱟ ᱠᱩᱦᱚᱸ ᱧᱟᱢᱚᱜ-ᱟ ᱛᱚ ᱦᱩᱰᱤᱧ ᱧᱚᱜ ᱜᱟᱯᱟᱞ ᱢᱟᱨᱟᱣ ᱨᱮ ᱛᱤᱦᱤᱧ ᱛᱤᱦᱤᱧ ᱱᱤᱛᱚᱜ ᱫᱚᱞᱟᱝ ᱮᱦᱚᱵᱟ ᱡᱮ ᱟᱯᱢᱟᱜ ᱥᱮᱸᱫᱽᱨᱟ
ᱦᱮᱸ
ᱛᱳ ᱯᱳᱭᱞᱳ ᱨᱮ ᱛᱚ ᱟᱛᱩ ᱥᱮᱸᱫᱽᱨᱟ ᱢᱮᱱᱟᱜ ᱛᱟᱵᱚᱱᱟ ᱥᱮ ᱡᱟᱦᱟᱸ ᱫᱚ ᱟᱛᱩ ᱠᱷᱚᱱ ᱟᱵᱚ ᱵᱚᱱ ᱥᱮᱸᱫᱽᱨᱟᱭᱮᱜ ᱠᱚᱲᱟ ᱜᱤᱫᱽᱨᱟᱹ ᱦᱳᱭ ᱥᱮ ᱟᱪᱷᱟ ᱱᱚᱶᱟ ᱥᱮᱸᱫᱽᱨᱟ ᱨᱮᱫᱚ ᱠᱤ ᱠᱩᱲᱤ ᱜᱤᱫᱽᱨᱟᱹ ᱪᱟᱞᱟᱜ ᱵᱟᱝ ᱜᱟᱱᱚᱜ-ᱟ?
ᱜᱚᱢᱠᱮ ᱱᱚᱶᱟ ᱫᱚ ᱟ ᱟᱹᱰᱤ ᱫᱟᱢᱟᱱ ᱢᱤᱫ ᱴᱮᱱ ᱠᱟᱛᱷᱟ ᱵᱤᱱ ᱞᱟᱹᱭ ᱟᱠᱟᱫ-ᱟ ᱡᱮ ᱟᱵᱚᱣᱟᱜ ᱟᱵᱚᱣᱟᱜ ᱥᱟᱶᱛᱟ ᱨᱮ ᱥᱮ ᱥᱮᱨᱣᱟ ᱨᱮ ᱡᱟᱦᱟᱸ ᱥᱮᱸᱫᱽᱨᱟ ᱠᱟᱨᱠᱟ ᱢᱮᱱᱟᱜ-ᱟ ᱚᱱᱟ ᱥᱮᱸᱫᱽᱨᱟ ᱠᱟᱨᱠᱟ ᱨᱮ ᱠᱩᱲᱤ ᱜᱤᱫᱽᱨᱟᱹ ᱪᱤᱫᱟᱜ ᱪᱟ ᱞᱟᱹᱠᱛᱤ ᱥᱮ ᱵᱟᱝ ᱞᱟᱹᱠᱛᱤ? ᱚᱱᱟ ᱡᱩᱫᱤ ᱟᱵᱚ ᱛᱩᱱᱠᱷᱤ ᱛᱚᱞᱟᱥ ᱠᱟᱛᱮ ᱵᱚᱱ ᱧᱮᱞᱟ ᱜᱚᱢᱠᱮ ᱦᱮᱸᱥᱮ ᱥᱮᱸᱫᱽᱨᱟ ᱠᱟᱨᱠᱟ ᱫᱚ ᱟᱵᱚ ᱡᱟᱦᱟᱸ ᱦᱟᱯ ᱦᱟᱯᱲᱟᱢ ᱠᱩ ᱯᱟᱹᱦᱤᱞ ᱯᱩᱨᱫᱷᱩᱞ ᱠᱩ ᱟᱹᱜᱚ ᱪᱮᱫ ᱟᱹᱜᱚ ᱠᱟᱜ ᱵᱚᱱᱟ ᱥᱮ ᱟᱵᱚᱣᱟᱜ ᱥᱟᱶᱛᱟ ᱨᱮ ᱡᱟᱦᱟᱸ ᱢᱮᱱᱟᱜ ᱛᱟᱵᱚᱱᱟ ᱚᱱᱟ ᱟᱹᱨᱤ ᱞᱮᱠᱟ ᱛᱮᱫᱚ ᱟᱵᱚ ᱫᱚ ᱠᱚᱲᱟ ᱜᱤᱫᱽᱨᱟᱹ ᱜᱮᱵᱚᱱ ᱥᱮᱸᱫᱽᱨᱟᱭᱟ ᱦᱮᱸ ᱥᱮ ᱵᱟᱝ, ᱟᱨ ᱚᱱᱠᱟᱱᱟᱜ ᱢᱤᱫ ᱴᱮᱱ ᱵᱟᱨᱭᱟ ᱚᱱᱠᱟᱱᱟᱜ ᱢᱤᱫ ᱴᱮᱱ ᱵᱟᱨᱭᱟ ᱡᱟᱹᱛᱤ ᱥᱮ ᱡᱟᱹᱛ ᱢᱮᱱᱟᱜ ᱠᱚᱣᱟ ᱥᱮ ᱥᱟᱶᱛᱟ ᱢᱮᱱᱟᱜ ᱠᱩᱣᱟ ᱡᱟᱦᱟᱸ ᱠᱩᱫᱚ ᱟᱠᱩ ᱠᱩᱲᱤ ᱜᱤᱫᱽᱨᱟᱹ ᱦᱚᱸᱠᱚ ᱪᱟᱞᱟᱜ-ᱟ ᱦᱮᱸᱥᱮ ᱚᱱᱟ ᱦᱚᱸ ᱚᱱᱠᱟᱱᱟᱜ ᱦᱚᱸ ᱢᱤᱫ ᱴᱮᱱ ᱥᱟᱶᱛᱟ ᱢᱮᱱᱟᱜ-ᱟ ᱚᱱᱠᱟᱱᱟᱜ ᱢᱤᱫᱴᱮᱱ ᱡᱟᱹᱛ ᱢᱮᱱᱟᱜ-ᱟ ᱡᱟᱦᱟᱸ ᱫᱚ ᱠᱩᱲᱤ ᱜᱤᱫᱽᱨᱟᱹ ᱠᱩ ᱥᱮᱸᱫᱽᱨᱟᱭᱟ ᱢᱮᱱᱠᱷᱟᱱ ᱢᱮᱱᱠᱷᱟᱱ ᱟᱵᱚᱣᱟᱜ ᱥᱟᱶᱛᱟ ᱨᱮᱫᱚ ᱠᱚᱲᱟ ᱜᱤᱫᱽᱨᱟᱹ ᱠᱚ ᱥᱮᱸᱫᱽᱨᱟᱭᱟ ᱚᱱᱟ ᱫᱚ ᱦᱮᱸᱥᱮ ᱵᱟᱝ
ᱜᱚᱝᱠᱮ ᱟᱹᱰᱤ ᱟᱹᱰᱤ ᱥᱟᱨᱦᱟᱣ ᱱᱚᱜᱼᱚᱭ ᱡᱮ ᱟᱵᱮᱱ ᱴᱷᱮᱱ ᱵᱚᱱ ᱵᱟᱲᱟᱭ ᱧᱟᱢᱱᱟ ᱡᱮ ᱟᱵᱚᱣᱟᱜ ᱟᱹᱨᱤᱪᱟᱹᱞᱤ ᱨᱮᱫᱚ ᱡᱟᱦᱟᱸ ᱥᱮᱸᱫᱽᱨᱟ ᱢᱮᱱᱟᱜ-ᱟ ᱚᱱᱟ ᱥᱮᱸᱫᱽᱨᱟ ᱨᱮ ᱟᱵᱚ ᱡᱟᱦᱟᱸ ᱵᱚᱱ ᱥᱮᱸᱫᱽᱨᱟᱭ ᱜᱮ ᱚᱱᱟ ᱨᱮᱫᱚ ᱥᱩᱫᱩ ᱠᱚᱲᱟ ᱜᱤᱫᱽᱨᱟᱹ ᱠᱚ ᱪᱟᱞᱟᱜᱼᱟ ᱦᱮᱸ ᱥᱮ ᱪᱮᱫ ᱜᱚᱢᱠᱮ? ᱮᱠᱫᱚᱢ ᱛᱟᱦᱚᱞᱮ ᱜᱚᱝᱠᱮ ᱟᱵᱮᱱ ᱫᱚ ᱥᱮᱸᱫᱽᱨᱟ ᱠᱚᱵᱮᱱ ᱪᱟᱞᱟᱣ ᱵᱟᱲᱟᱣ ᱠᱟᱱᱟ ᱥᱮ ᱵᱟᱝ?
ᱦᱮᱸ ᱜᱚᱢᱠᱮ ᱪᱟᱞᱟᱣ ᱫᱚᱞᱤᱧ ᱪᱟᱞᱟᱣ ᱮᱱ ᱵᱟᱲᱟ ᱟᱠᱟᱱ ᱜᱮᱭᱟ ᱢᱮᱱᱠᱷᱟᱱ ᱢᱮᱞ ᱥᱮᱸᱫᱽᱨᱟ ᱠᱚᱞᱤᱧ ᱪᱟᱞᱟᱣ ᱠᱟᱱᱟ ᱢᱮᱱᱠᱷᱟᱱ ᱢᱟᱱᱮ ᱢᱮᱞ ᱥᱮᱸᱫᱽᱨᱟ ᱢᱚᱛᱞᱚᱵ ᱫᱚ ᱦᱩᱭᱩᱜ ᱠᱟᱱᱟ ᱟᱛᱩ ᱟᱛᱩ ᱥᱮᱸᱫᱽᱨᱟ ᱠᱷᱚᱱ ᱵᱟᱦᱮᱨ ᱠᱷᱚᱱ ᱡᱟᱦᱟᱸ ᱵᱟᱨᱭᱟ ᱯᱮᱭᱟᱛᱩ ᱢᱮᱥᱟ ᱠᱟᱛᱮ ᱡᱟᱦᱟᱸ ᱢᱤᱫ ᱴᱮᱱ ᱵᱤᱨ ᱥᱮᱸᱫᱽᱨᱟ ᱠᱚ ᱜᱚᱴᱟᱭᱟ ᱦᱮᱸ ᱥᱮ ᱱᱚᱶᱟ ᱵᱤᱨ ᱵᱩᱱ ᱪᱟᱞᱟᱜ-ᱟ ᱥᱮ ᱩᱱᱟ ᱵᱤᱨ ᱵᱩᱱ ᱪᱟᱞᱟᱜ-ᱟ ᱩᱱᱟ ᱜᱮ ᱠᱚ ᱞᱟᱹᱭᱟ ᱢᱮᱞ ᱥᱮ ᱥᱮᱸᱫᱽᱨᱟ ᱫᱚ ᱛᱟᱦᱚᱞᱮ ᱚᱱᱟ ᱢᱤᱞ ᱥᱮᱸᱫᱽᱨᱟ ᱫᱩᱧ ᱪᱟᱞᱟᱣ ᱵᱟᱲᱟ ᱠᱟᱱ ᱜᱮᱭᱟ ᱜᱚᱝᱠᱮ ᱢᱮᱱᱠᱷᱟᱱ ᱚᱱᱠᱟᱱᱟᱜ ᱢᱟᱨᱟᱝ ᱥᱮᱸᱫᱽᱨᱟ ᱡᱟᱦᱟᱸ ᱫᱚ ᱟᱵᱚ ᱱᱤᱭᱟᱢ ᱫᱷᱚᱨᱚᱢ ᱠᱟᱛᱮᱫ ᱩᱯᱟᱹᱥ ᱠᱟᱛᱮᱫ ᱵᱚᱱ ᱪᱟᱞᱟᱜᱼᱟ᱾ ᱢᱤᱫᱴᱮᱱ ᱵᱚᱸᱜᱟᱼᱵᱩᱨᱩ ᱠᱟ ᱠᱟᱛᱮᱫ ᱵᱚᱱ ᱪᱟᱞᱟᱜᱼᱟ᱾ ᱡᱟᱦᱟᱸᱭ ᱠᱚ ᱞᱟᱹᱭᱟ ᱟᱡᱳᱚᱫᱤᱭᱟᱹ ᱵᱩᱨᱩ ᱵᱚᱱ ᱥᱮᱸᱫᱽᱨᱟ ᱚᱱᱟ ᱥᱮᱸᱫᱽᱨᱟ ᱫᱷᱟᱨᱮ ᱛᱮ ᱜᱚᱢᱠᱮ ᱫᱚ ᱟᱹᱣᱨᱤ ᱞᱤᱧ ᱪᱟᱞᱟᱜᱼᱟ, ᱟᱨᱠᱤ᱾ ᱠᱤᱱᱛᱩ ᱪᱟᱞᱟᱣ ᱨᱮᱱᱟᱜ ᱤᱪᱪᱷᱟᱹ ᱫᱚᱢᱮ ᱢᱮᱱᱟᱜ ᱛᱟᱹᱞᱤᱧᱟ ᱟᱹᱣᱨᱤ ᱞᱤᱧ ᱪᱟᱞᱟᱜᱼᱟ᱾ ᱛᱟᱞᱦᱮ ᱜᱚᱝᱠᱮ ᱟᱵᱤᱱ ᱡᱩᱫᱤᱵᱤᱱ ᱪᱟᱞᱟᱣ ᱵᱟᱲᱟ ᱟᱠᱟᱱᱟ ᱥᱮ ᱵᱟᱝ ᱥᱮᱸᱫᱽᱨᱟ ᱠᱟᱨᱠᱟ ᱠᱚᱫᱚ?
ᱦᱮᱸ ᱜᱚᱢᱠᱮ ᱟᱹᱞᱤᱧ ᱫᱚᱞᱤᱧ ᱪᱟᱞᱟᱣ ᱵᱟᱲᱟ ᱟᱠᱟᱱ ᱜᱮᱭᱟ᱾ ᱠᱟᱹᱴᱤᱡ ᱠᱷᱚᱱ ᱜᱮ ᱥᱮᱸᱫᱽᱨᱟ ᱫᱚ ᱟᱞᱤᱧ ᱡᱩᱞᱩᱢ ᱜᱮᱭᱟ ᱫᱚᱢᱮᱜ ᱜᱮ᱾
ᱟᱪᱪᱷᱟ ᱟᱪᱪᱷᱟ
ᱟᱪᱪᱷᱟ ᱜᱚᱝᱠᱮ ᱟᱵᱮᱱ ᱡᱮ ᱱᱚᱜ-ᱚᱭ ᱥᱮᱸᱫᱽᱨᱟ ᱵᱮᱱ ᱪᱟᱞᱟᱜ ᱠᱟᱱ ᱟᱵᱮᱱ ᱥᱮᱸᱫᱽᱨᱟ ᱨᱮ ᱪᱮᱫ ᱪᱮᱫ ᱥᱟᱯᱟᱵ ᱠᱚᱵᱮᱱ ᱤᱫᱤ ᱛᱚᱨᱟᱭᱮᱫ ᱠᱟᱱᱟ᱾ ᱦᱩᱰᱤᱧ ᱧᱚᱜ ᱢᱟᱪᱷᱟᱛᱮ ᱞᱟᱹᱭ ᱟᱹᱞᱤᱧ ᱵᱮᱱ ᱥᱮ?
ᱜᱚᱢᱠᱮ ᱥᱟᱯᱟᱵ ᱛᱮᱫᱚ ᱡᱩᱫᱤ ᱚᱱᱠᱟᱱᱟᱜ ᱟᱹᱛᱩ ᱥᱮᱸᱫᱽᱨᱟ ᱠᱷᱟᱱ ᱫᱚ ᱵᱟᱴᱚᱞ ᱛᱟᱦᱮᱱ ᱜᱮᱭᱟ᱾ ᱦᱮᱸ ᱥᱮ ᱵᱟᱝ ᱟᱥᱚᱵᱚᱜ ᱰᱟᱝ ᱛᱟᱦᱮᱱ ᱜᱮᱭᱟ᱾ ᱟᱨ ᱛᱟᱦᱮᱱ ᱜᱮᱭᱟ ᱞᱟᱦᱟᱯᱞᱟᱴᱷᱤ ᱤᱱᱟᱹ ᱠᱚᱫᱚ ᱟᱵᱚᱣᱟᱜ ᱫᱚ ᱟᱛᱳ ᱥᱮᱸᱫᱽᱨᱟ ᱨᱮᱱᱟᱜ ᱥᱟᱯᱟᱵ ᱠᱟᱱᱟ ᱟᱨ ᱡᱩᱫᱤ ᱢᱮᱞ ‌ᱜᱚᱝ ᱢᱮᱞ ᱥᱮᱸᱫᱽᱨᱟ ᱵᱚᱱ ᱧᱮᱞᱮᱜ-ᱟ ᱜᱚᱢᱠᱮ ᱢᱮᱞ ᱥᱮᱸᱫᱽᱨᱟ ᱞᱮᱠᱷᱟᱱ ᱫᱚ ᱟᱸᱜ-ᱥᱟᱨ ᱛᱟᱦᱮᱱᱟ᱾ ᱵᱟᱴᱳᱚᱞ ᱛᱟᱦᱮᱱᱟ ᱠᱷᱮᱪᱟ ᱛᱟᱨᱣᱟᱨᱤ ᱠᱟᱹᱯᱤ ᱥᱮ ᱟᱭᱢᱟ ᱞᱮᱠᱟᱱᱟᱜ ᱥᱟᱯᱟᱵ ᱠᱚ ᱫᱟᱬᱟ ᱵᱤᱞ ᱥᱮᱸᱫᱽᱨᱟ ᱨᱮ ᱫᱚ ᱱᱮᱛᱟᱨ ᱫᱚ ᱢᱮᱞ ᱥᱮᱸᱫᱽ ᱨᱮ ᱫᱚ ᱡᱤᱭᱟᱹᱞᱤ ᱠᱚᱦᱚᱸᱚ ᱥᱮᱬᱟ-ᱥᱮᱬᱟ ᱠᱚ ᱧᱟᱢᱚᱜᱼᱟ, ᱚᱱᱟ ᱠᱷᱟᱹᱛᱤᱨ ᱛᱮ ᱜᱚᱝᱠᱮ ᱠᱟᱹᱴᱤᱡ ᱢᱟᱨᱟᱝ ᱧᱚᱜᱟᱜ ᱥᱟᱯᱵ ᱠᱚ ᱤᱫᱤᱞᱮᱜᱼᱟ᱾
ᱮᱠᱫᱚᱢ ᱮᱠᱫᱚᱢ
ᱜᱚᱢᱠᱮ
ᱴᱷᱮᱱ ᱠᱷᱚᱱ ᱱᱚᱜ ᱚᱭ ᱵᱟᱲᱟᱭ ᱧᱟᱢ ᱱᱟ ᱡᱮ ᱱᱚᱜ ᱚᱚᱭ ᱥᱟᱯᱟᱵ ᱠᱚ ᱤᱫᱤ ᱞᱟᱜᱟᱜᱼᱟ ᱱᱚᱜ-ᱚᱱᱟ ᱠᱚ ᱥᱟᱯᱟᱵ ᱦᱮᱸ ᱥᱮ ᱪᱮᱫ ᱜᱚᱢᱠᱮ ᱟᱵᱚᱣᱟᱜ ᱡᱟᱦᱟᱸ ᱥᱮᱸᱫᱽᱨᱟ ᱨᱮ ᱢᱮᱱᱟᱜᱼᱟ᱾
ᱦᱮᱸ ᱜᱚᱝᱠᱮ ᱟᱪᱪᱷᱟ ᱜᱚᱝᱠᱮ ᱟᱹᱞᱤᱧ ᱱᱤᱭᱟᱹ ᱫᱷᱟᱣ ᱫᱚᱞᱤᱧ ᱫᱚᱦᱚᱭᱮᱫᱟ ᱠᱩᱠᱞᱤ ᱡᱮ ᱜᱚᱝᱠᱮ ᱟᱵᱤᱱ ᱵᱤᱱ ᱪᱟᱞᱟᱣ ᱵᱟᱲᱟ ᱟᱠᱟᱱ ᱜᱮᱭᱟ ᱥᱮᱸᱫᱽᱨᱟ ᱛᱟᱞᱦᱮ ᱟᱵᱮᱱ ᱫᱚ ᱚᱠᱟ ᱥᱟᱯᱟᱵ ᱠᱚᱵᱤᱱ ᱥᱚᱸᱜᱮ ᱟᱠᱟᱫ ᱜᱮᱭᱟ?
ᱜᱚᱢᱠᱮ ᱟᱹᱞᱤᱧ ᱫᱚ ᱠᱷᱟᱱ ᱦᱟᱸᱜ ᱱᱚᱜ-ᱚᱭ ᱟᱵᱮᱱ ᱵᱮᱤᱱ ᱞᱟᱹᱭ ᱠᱮᱫ ᱞᱮᱠᱟ ᱢᱮᱞ ᱥᱮᱸᱫᱽᱨᱟ ᱡᱟᱦᱟᱸ ᱫᱚ ᱦᱩᱭᱩᱜ ᱠᱟᱱᱟ ᱢᱮᱱᱟᱜ ᱛᱟᱵᱚᱱᱟ ᱦᱟᱱᱟᱴᱟᱜ ᱟᱹᱛᱩ ᱱᱚᱣᱟᱴᱟᱜ ᱟᱹᱛᱩ ᱢᱮᱥᱟ ᱠᱟᱛᱮ ᱚᱱᱠᱟᱱᱟᱜ ᱜᱮᱞᱤᱧ ᱪᱟᱞᱟᱣ ᱵᱟᱲᱟ ᱟᱠᱟᱱᱟ᱾ ᱵᱮᱥᱤᱨ ᱵᱷᱟᱜᱽ ᱫᱚ ᱟᱫᱚ ᱚᱱᱟ ᱠᱚᱨᱮ ᱫᱚ ᱟᱹᱞᱤᱧᱟᱜ ᱥᱟᱯᱟᱵ ᱛᱟᱦᱮᱸ ᱠᱟᱱ ᱛᱟᱹᱟᱞᱞᱤᱧᱟ ᱴᱮᱸᱜᱚᱡ ᱛᱟᱦᱮᱸ ᱠᱟᱱ ᱛᱟᱹᱞᱤᱧᱟ
ᱟᱪᱪᱷᱟ ᱟᱪᱪᱷᱟ
ᱟᱨ ᱟᱸᱜ ᱥᱟᱨ ᱤᱱᱟᱹᱜᱮ ᱟᱹᱞᱤᱧᱟᱜ ᱥᱟᱯᱟᱵ ᱫᱚ ᱛᱟᱦᱮᱸ ᱠᱟᱱᱟ ᱟᱨ ᱥᱚᱸᱜᱮ ᱠᱚᱨᱮ ᱫᱚ ᱥᱟᱯᱟᱵ ᱛᱟᱦᱮᱸ ᱠᱟᱱ ᱛᱟᱠᱚ ᱴᱮᱸᱜᱚᱡ ᱠᱷᱮᱪᱟ ᱛᱟᱲᱣᱟᱨᱤ ᱠᱚ ᱱᱚᱜᱼᱚᱱᱟ ᱠᱚ ᱥᱟᱯᱟᱵ ᱠᱚᱛᱮ‌ ᱜᱮ ᱪᱟᱞᱟᱣ ᱵᱟᱲᱟ ᱦᱩᱭᱩᱜ ᱠᱟᱱ ᱛᱟᱦᱮᱸᱜ᱾
ᱟᱪᱪᱷᱟ ᱟᱪᱪᱷᱟ ᱟᱪᱷᱟ ᱛᱟᱦᱮ ᱜᱚᱝᱠᱮ ᱟᱵᱤᱱ ᱥᱮᱸᱫᱽᱨᱟ ᱠᱟᱨᱠᱟᱨ ᱨᱮ ᱪᱟᱞᱟᱣ ᱠᱟᱛᱮ ᱡᱟᱹᱥᱛᱤ ᱠᱟᱭ ᱛᱮ ᱪᱤᱞᱤ ᱡᱤᱵᱽᱡᱤᱭᱟᱹᱞᱤ ᱠᱚᱯᱮ ᱠᱟᱹᱴᱤᱡ ᱯᱮ ᱧᱟᱢ ᱵᱟᱲᱟᱭᱮᱫ ᱠᱚ ᱛᱟᱦᱮᱸᱜ-ᱟ ᱥᱮᱯᱮ ᱟᱹᱜᱩ ᱛᱟᱨᱟ ᱞᱮᱫ ᱠᱚᱣᱟ ᱟᱨᱠᱤ
ᱚᱝᱠᱟᱱ ᱠᱚᱫᱚ ᱞᱟᱹᱭ ᱜᱟᱱᱚᱜᱼᱟ, ᱥᱚᱜᱚᱫ, ᱨᱩᱸᱰᱟᱹ ᱥᱩᱠᱨᱤ ᱱᱚᱜᱼᱚ ᱠᱩ ᱵᱤᱥᱤᱨ
ᱟᱪᱪᱷᱟ ᱟᱪᱪᱷᱟ ᱛᱟᱦᱞᱮ ᱜᱚᱢᱠᱮ ᱢᱤᱫᱴᱮᱡ ᱠᱟᱛᱷᱟ ᱫᱚ ᱱᱚᱣᱟ ᱠᱟᱱᱟ ᱡᱮ ᱦᱮᱸ ᱟᱵᱚ ᱩᱸᱜ ᱨᱩᱸᱰᱟᱹ ᱵᱚᱱ ᱥᱮᱸᱫᱽᱨᱟ ᱠᱚᱜᱮᱭᱟ ᱨᱩᱸᱰᱟᱹ ᱢᱟᱛᱚ ᱟᱵᱚ ᱟᱹᱛᱩ-ᱴᱚᱞᱟ ᱠᱚᱨᱮ ᱦᱚᱸ ᱫᱚᱢᱮ ᱠᱚ ᱦᱤᱡᱩᱜ ᱜᱮᱭᱟ ᱵᱟᱝ ᱜᱚᱝᱠᱮ? ᱵᱚᱞᱮ
ᱦᱮᱸ ᱦᱮᱡ ᱫᱚᱠᱚ ᱦᱤᱡᱩᱜ ᱜᱮᱭᱟ ᱟᱫᱚ ᱟᱫᱚ ᱜᱚᱢᱠᱮ ᱱᱚᱰᱮ ᱦᱚᱸ ᱢᱤᱫᱴᱤᱱ ᱦᱟᱲᱦᱟᱜ ᱨᱮᱱᱟᱜ ᱢᱤᱫᱴᱟᱝ ᱡᱤᱱᱤᱥ ᱢᱮᱱᱟᱜᱼᱟ᱾
ᱦᱮᱸ ᱜᱚᱢᱠᱮ ᱞᱟᱹᱭᱵᱤᱱ
ᱟᱵᱮᱱ ᱡᱩᱫᱤ ᱟᱹᱛᱩ ᱥᱩᱨ ᱠᱚᱨᱮ ᱵᱮᱱ ᱧᱮᱞ ᱠᱚᱣᱟ ᱨᱩᱸᱰᱟᱹ ᱥᱮ ᱠᱩ
ᱟᱪᱪᱷᱟ
ᱦᱮᱸ ᱥᱮ ᱵᱟᱝ ᱥᱟᱺᱜᱤᱧ ᱧᱚᱜ ᱠᱷᱚᱱ ᱡᱩᱫᱤ ᱵᱮᱱ ᱧᱮᱞᱮᱭᱟ ᱟᱨᱚ ᱡᱩᱫᱤ ᱚᱱᱟ ᱥᱟᱸᱶᱛᱮ ᱟᱛᱩ ᱨᱮᱱ ᱢᱤᱫᱴᱤᱡ ᱯᱩᱥᱤ ᱵᱮᱱ ᱧᱮᱞᱮᱭᱟ ᱩᱱᱤ ᱦᱚᱸ ᱮᱠᱤ ᱜᱮᱵᱮᱱ ᱧᱮᱞᱮᱭᱟ
ᱮᱠᱫᱚᱢ ᱮᱠᱫᱚᱢ ᱜᱚᱝᱠᱮ ᱩᱱᱠᱤᱱ ᱪᱤᱱᱦᱟᱹᱣ ᱫᱚ ᱟᱹᱰᱤ ᱢᱩᱥᱠᱤᱞ ᱧᱚᱜ ᱜᱮᱭᱟ ᱡᱟᱦᱟᱸᱭ ᱞᱮᱠᱟᱱ ᱦᱚᱲ ᱫᱚ ᱥᱮ ᱩᱱᱟᱹ ᱞᱚᱜᱚᱱ ᱫᱚ ᱵᱟᱭ ᱪᱤᱱᱦᱟᱹᱣ ᱜᱮᱫ ᱠᱚ ᱜᱮᱭᱟ ᱾
ᱮᱠᱫᱚᱢ ᱮᱠᱫᱚᱢ ᱟᱨᱚ ᱦᱟᱦᱟᱲᱟᱜ ᱨᱮᱱᱟᱜ ᱡᱤᱱᱤᱥ ᱫᱚ ᱦᱚᱜᱼᱚ ᱱᱟ ᱠᱟᱱᱟ ᱜᱚᱝᱠᱮ ᱯᱩᱥᱤ ᱠᱟᱱᱟᱭ ᱥᱮ ᱨᱩᱸᱰᱟᱹ ᱠᱟᱱᱟᱭ? ᱚᱱᱮ ᱚᱱᱟ ᱵᱟᱵᱮᱱ ᱵᱩᱡᱽ ᱫᱟᱲᱮᱜᱼᱟ ᱾
ᱟᱪᱪᱷᱟ ᱜᱚᱝᱠᱮ ᱛᱟᱦᱚᱞᱮ ᱟᱞᱤᱧ ᱢᱤᱫᱴᱮᱱ ᱠᱩᱠᱞᱤ ᱞᱤᱧ ᱫᱚᱦᱚᱭᱟ ᱛᱟᱦᱚᱞᱮ ᱟᱵᱤᱱ ᱫᱚ ᱥᱮᱸᱫᱽᱨᱟ ᱠᱚᱨᱮ ᱠᱷᱚᱱ ᱵᱤᱱ ᱪᱟᱞᱟᱹᱣ ᱠᱟᱱ ᱜᱮᱭᱟ ᱛᱟᱦᱚᱞᱮ ᱨᱩᱸᱰᱟᱹ ᱟᱨ ᱯᱩᱥᱤ ᱫᱚ ᱚᱠᱟ ᱛᱮᱵᱤᱱ ᱴᱷᱤᱠᱟᱹ ᱠᱚᱣᱟ?
ᱟᱹᱰᱤ ᱢᱟᱨᱟᱝ ᱠᱩᱠᱞᱤ ᱠᱟᱱ ᱛᱟᱵᱮᱱᱟ ᱟᱵᱮᱱ ᱱᱚᱰᱮ ᱫᱚ ᱡᱩᱫᱤ ᱵᱮᱱ ᱧᱮᱞᱟ ᱯᱩᱥᱤ ᱫᱚ ᱯᱩᱥᱤ ᱫᱚ ᱟᱵᱮᱱ ᱵᱮᱱ ᱧᱮᱭᱟ ᱦᱩᱰᱤᱧ ᱧᱚᱜ ᱜᱮ ᱦᱩᱭᱩᱜ ᱟᱭ
ᱟᱪᱪᱷᱟ ᱾
ᱟᱸᱡᱚᱢ ᱫᱟᱵᱮᱱ ᱛᱚ ᱜᱚᱢᱠᱮ ᱟᱨ ᱩᱱᱤᱭᱟᱜ ᱪᱩᱯᱤ ᱡᱟᱦᱟᱸ ᱛᱟᱦᱮᱱ ᱛᱟᱭᱟ
ᱦᱮᱸ ᱾
ᱪᱩᱯᱤ ᱦᱚᱸ ᱦᱩᱰᱤ ᱧᱚᱜ ᱛᱟᱦᱮᱱ ᱛᱟᱭᱟ ᱟᱨ ᱩᱱᱤᱭᱟᱜ ᱡᱟᱦᱟᱸ ᱦᱚᱲᱢᱚ ᱨᱮ ᱩᱵ ᱛᱟᱦᱮᱱ ᱛᱟᱭᱟ ᱥᱮ ᱚᱱᱮ ᱚᱱᱟ ᱜᱟᱨᱜᱟᱨ ᱜᱟᱨᱜᱟᱨᱟᱜ ᱚᱱᱟ ᱚᱱᱮ ᱡᱤᱱᱤᱥ ᱴᱟᱜ ᱫᱚ ᱥᱚᱜᱟ ᱫᱟᱜ ᱫᱚ ᱞᱟᱹᱴᱩ ᱧᱚᱜ ᱛᱟᱦᱮᱱ ᱛᱟᱭᱟ ᱾
ᱟᱪᱪᱷᱟ᱾ ᱟᱪᱷᱟᱪᱷᱟ ᱾
ᱥᱮ ᱨᱩᱸᱰᱟᱹ ᱣᱟᱜ ᱫᱚ ᱚᱱᱟ ᱞᱟᱹᱴᱩ ᱧᱚᱜ ᱟᱨ ᱪᱩᱯᱤ ᱦᱚᱸ ᱚᱱᱠᱟ ᱜᱮ ᱞᱟᱹᱴᱩ ᱧᱚᱜ ᱛᱟᱦᱮᱱ ᱛᱟᱠᱚᱣᱟ ᱩᱱᱠᱩᱣᱟᱜ ᱫᱚ
ᱟᱪᱪᱷᱟ ᱾
ᱟᱛᱩ ᱠᱚᱨᱮ ᱫᱚ ᱠᱟᱹᱴᱤᱡ ᱦᱩᱰᱤᱧ ᱧᱚᱜ ᱜᱮ ᱛᱟᱦᱮᱱ ᱛᱟᱠᱚᱣᱟ ᱟᱨ ᱵᱮᱥᱤ ᱦᱚᱸ ᱵᱟᱝ ᱠᱚ ᱩᱥᱩᱞᱚᱜᱼᱟ ᱾ ᱡᱮᱞᱮᱧ ᱦᱚᱸ ᱵᱟᱝᱠᱚ ᱡᱮᱞᱮᱧᱚᱜᱼᱟ ᱚᱱᱮ ᱚᱱᱟ ᱚᱱᱟ ᱠᱚ ᱧᱮᱞ ᱨᱮᱜᱮ ᱵᱮᱱ ᱵᱩᱡᱽ ᱫᱟᱲᱮᱟᱭᱟᱭ ᱱᱩᱭ ᱫᱚ ᱯᱩᱥᱤ ᱠᱟᱱᱟᱭ ᱥᱮ ᱨᱩᱸᱰᱟᱹ ᱠᱟᱱᱟᱭ ᱾
ᱮᱠᱫᱚᱢ ᱮᱠᱫᱚᱢ ᱟᱨ ᱢᱤᱫᱴᱟᱝ ᱠᱟᱛᱷᱟ ᱫᱚ ᱱᱚᱣᱟ ᱠᱟᱱᱟ ᱤᱭᱟᱹ ᱨᱮᱱᱟᱜ ᱠᱟᱛᱷᱟ ᱞᱟᱸᱫᱟ ᱨᱮᱱᱟᱜ ᱠᱟᱛᱷᱟ ᱜᱚᱝᱠᱮ ᱠᱩᱥᱤ ᱫᱚ ᱡᱩᱫᱤ ᱯᱩᱥᱤ ᱥᱮ ᱯᱩᱥᱤ ᱡᱩᱫᱤ ᱨᱩᱸᱰᱟᱹ ᱯᱩᱥᱤ ᱫᱚ ᱨᱩᱸᱰᱟᱹ ᱞᱮᱠᱟ ᱢᱚᱱᱮ ᱠᱟᱛᱮ ᱡᱚᱫᱤ ᱟᱵᱚ ᱥᱮᱸᱫᱽᱨᱟ ᱠᱟᱨᱠᱟ ᱨᱮᱵᱚᱱ ᱫᱟᱞ ᱵᱟᱡᱟᱣ ᱠᱮᱫ ᱜᱮ ᱨᱮᱦᱚᱸ ᱥᱮ ᱵᱟᱝ ᱢᱮᱸᱭᱟᱣ ᱜᱚᱫ ᱠᱟ ᱟᱭ
ᱦᱳᱭ ᱮᱠᱫᱚᱢ ᱦᱳᱭ ᱦᱳᱭ ᱾ ᱯᱩᱥᱤ ᱫᱚ ᱟᱵᱚ ᱫᱚ ᱚᱱᱟ ᱫᱚᱵᱚᱱ ᱟᱵᱚ ᱞᱩᱛᱩᱨ ᱨᱮᱦᱚᱸ ᱢᱮᱱᱟᱜ ᱜᱮᱭᱟ ᱪᱮ ᱠᱩᱥᱤ ᱫᱚ ᱟᱭᱟᱜ ᱨᱟᱜ ᱟᱸᱡᱚᱢ ᱩᱱᱤ ᱫᱚ ᱯᱩᱥᱤ ᱠᱟᱱᱟᱭ
ᱮᱠᱫᱚᱢ ᱮᱠᱫᱚᱢ ᱾ ᱱᱚᱝᱠᱟᱱᱟᱜ ᱟᱹᱰᱤ ᱫᱟᱢᱟᱱ ᱠᱟᱛᱷᱟ ᱢᱤᱫᱴᱮᱱ ᱪᱤᱱᱦᱟᱹᱯ ᱞᱮᱠᱟᱱᱟᱜ ᱠᱟᱛᱷᱟ ᱵᱤᱱ ᱞᱟᱹᱭ ᱠᱮᱫᱟ ᱡᱮ ᱨᱩᱰᱳ ᱚᱠᱟ ᱞᱮᱠᱟᱛᱮ ᱪᱤᱱᱦᱟᱹᱯ ᱦᱩᱭᱩᱜ-ᱟ ᱟᱨ ᱯᱩᱥᱤ ᱚᱠᱟ ᱠᱟᱛᱮ ᱱᱚᱣᱟ ᱟᱸᱡᱚᱢ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱜᱚᱢᱠᱮ᱾ ᱦᱮᱸ ᱞᱟᱹᱭᱵᱤᱱ ᱤᱱᱟᱹ ᱯᱚᱨᱮ
ᱛᱤᱱᱟᱹᱜ ᱢᱚᱡᱽ ᱡᱮ ᱟᱵᱮᱱ ᱵᱮᱱ ᱞᱟᱹᱭᱮᱫ ᱠᱟᱱᱟ ᱡᱮ ᱦᱟᱱᱟᱴᱟᱜ ᱴᱚᱞᱟ ᱱᱚᱣᱟᱴᱟᱜ ᱴᱚᱞᱟ ᱛᱮ ᱥᱟᱝ
ᱦᱮᱸ ᱦᱮᱸ ᱦᱮᱸ ᱾
ᱛᱚ ᱜᱚᱝᱠᱮ ᱛᱤᱱᱟᱹᱜ ᱥᱟᱺᱜᱤᱧ ᱥᱟᱺᱜᱤᱧ ᱠᱚᱵᱮᱱ ᱪᱟᱞᱟᱣ ᱵᱟᱲᱟᱣ ᱠᱟᱱᱟ ᱥᱮᱸᱫᱽᱨᱟ ᱫᱚ?
ᱦᱮᱸ ᱜᱚᱝᱠᱮ ᱥᱮᱸᱫᱽᱨᱟ ᱠᱚᱫᱚ ᱞᱤᱧ ᱪᱟᱞᱟᱣ ᱵᱟᱲᱟ ᱟᱠᱟᱱ ᱜᱮᱭᱟ ᱱᱚᱱᱛᱮ ᱡᱟᱦᱟᱸ ᱢᱤᱫᱴᱮᱱ ᱢᱮᱱᱟᱜᱼᱟ ᱢᱮᱫᱽᱱᱟᱤᱯᱩᱨ ᱡᱟᱦᱟᱸ ᱧᱩᱛᱩᱢ ᱢᱟᱹᱱᱟ ᱢᱤᱫᱴᱮᱱ ᱵᱤᱨ ᱢᱮᱱᱟᱜᱼᱟ ᱡᱟᱦᱟᱸ ᱜᱩᱯᱜᱳᱲ ᱵᱤᱨ ᱡᱟᱦᱟᱸ ᱠᱚ ᱞᱟᱹᱭᱟ ᱾ ᱦᱮᱸᱥᱮ ᱛᱟᱯᱚᱨ ᱢᱮᱱᱟᱜᱼᱟ ᱞᱟᱞᱜᱚᱲ ᱵᱤᱨ ᱟᱪᱪᱷᱟ ᱜᱚᱝᱠᱮ ᱱᱚᱣᱟ ᱠᱚᱨᱮ ᱦᱚᱸ ᱥᱮᱸᱫᱽᱨᱟ ᱫᱚᱞᱮ ᱦᱮᱡ ᱫᱚᱞᱮ ᱦᱮᱡ ᱟᱠᱟᱱ ᱜᱮᱭᱟ ᱚᱱᱟ ᱫᱚ ᱜᱟᱲᱤ ᱵᱷᱟᱲᱟ ᱦᱟᱛᱮᱛ ᱟᱨᱠᱤ ᱫᱤᱱ ᱠᱷᱚᱱ ᱠᱚ ᱜᱚᱴᱟᱭᱟ ᱡᱮ ᱜᱩᱯᱜᱳᱨ ᱢᱮᱞ ᱵᱤᱨ ᱫᱚ ᱱᱤᱱᱟᱹᱜ ᱫᱤᱱ ᱥᱮᱸᱫᱽᱨᱟ ᱞᱟᱞ ᱜᱚᱲᱜᱩ ᱞᱟᱞᱜᱚᱲ ᱵᱤᱨ ᱫᱚ ᱱᱤᱱᱟᱹᱜ ᱫᱤᱱ ᱞᱮ ᱥᱮᱸᱫᱽᱨᱟ ᱟᱫᱚ ᱴᱷᱟᱶ ᱠᱚ ᱜᱚᱴᱟ ᱠᱮᱫᱟ ᱢᱟᱹᱦᱤᱛ ᱠᱚ ᱜᱚᱴᱟ ᱠᱮᱫ ᱠᱷᱟᱱ ᱜᱮ ᱟᱫᱚ ᱜᱤ ᱵᱷᱟᱲᱟ ᱠᱟᱛᱮ ᱦᱟᱱᱟ ᱴᱚᱞᱟ ᱱᱟᱣᱟ ᱴᱚᱞᱟ ᱢᱮᱥᱟ ᱠᱟᱛᱮ ᱟᱫᱚ ᱥᱮᱫᱽᱨᱟ ᱞᱮ ᱦᱤᱡᱩᱜ-ᱟ ᱟᱨᱠᱤ ᱜᱚᱝᱠᱮ
ᱦᱳᱭ ᱦᱳᱭ ᱛᱟᱦᱚᱞᱮ ᱜᱚᱢᱠᱮ ᱱᱚᱝᱠᱮ ᱠᱟᱹᱴᱤᱡ ᱟᱹᱞᱤᱧᱟᱜ ᱦᱩᱰᱤᱧ ᱧᱚᱜ ᱢᱟᱪᱷᱟ ᱠᱩᱠᱞᱤ ᱦᱮᱸ
ᱦᱮᱸ ᱜᱚᱢᱠᱮ ᱞᱟᱹᱭᱵᱤᱱ
ᱛᱟᱦᱚᱞᱮ ᱠᱷᱟᱱ ᱱᱚᱜ ᱚᱭ ᱡᱮᱵᱮᱱ ᱞᱟᱹᱭ ᱮᱫᱟ ᱡᱮ ᱜᱟᱹᱰᱤ ᱵᱷᱟᱲᱟ ᱠᱟᱛᱮᱜ ᱯᱮ ᱦᱤᱡᱩᱜ ᱠᱟᱱᱟ ᱥᱮᱸᱫᱽᱨᱟ ᱛᱚ ᱚᱸᱰᱮ ᱨᱮᱱ ᱯᱷᱚᱨᱮᱥᱴᱟᱨ ᱠᱚ ᱥᱮ ᱡᱟᱦᱟᱸᱭ ᱵᱤᱨ ᱨᱟᱹᱠᱷᱤᱭᱟᱹ ᱞᱟᱹᱜᱤᱫ ᱦᱚᱲ ᱠᱚ ᱢᱮᱱᱟᱜ ᱠᱚ ᱩᱱᱠᱩ ᱠᱚ ᱪᱮᱫ ᱦᱚᱸ ᱵᱟᱝ ᱠᱚ ᱞᱟᱹᱭ ᱠᱮᱭᱟ
ᱮᱠᱫᱚᱢ ᱟᱹᱰᱤ ᱫᱟᱢᱟᱱ ᱠᱟᱛᱷᱟ ᱵᱤᱱ ᱞᱟᱹᱭ ᱟᱠᱟᱫ-ᱟ ᱱᱚᱣᱟ ᱫᱤᱭᱟᱹ ᱫᱚ ᱟᱹᱰᱤ ᱟᱹᱰᱤ ᱟᱹᱰᱤ ᱪᱮᱦᱟᱱ ᱠᱩᱠᱞᱤ ᱵᱤᱱ ᱫᱚᱦᱚ ᱠᱟᱜ-ᱟ᱾ ᱠᱟᱛᱷᱟ ᱫᱚ ᱜᱚᱢᱠᱮ ᱱᱚᱣᱟ ᱠᱟᱱᱟ ᱟᱵᱚ ᱫᱚᱵᱚᱱ ᱵᱟᱰᱟᱭ ᱜᱮᱭᱟ ᱟᱵᱚᱣᱟᱜ ᱥᱮᱨᱣᱟ ᱨᱮ ᱟᱵᱚᱣᱟᱜ ᱫᱚ ᱢᱮᱱᱟᱜ-ᱟ ᱥᱮᱸᱫᱽᱨᱟ ᱠᱟᱨᱠᱟ ᱫᱚ᱾ ᱛᱟᱦᱚᱞᱮ ᱚᱱᱠᱟ ᱞᱮᱠᱟᱛᱮ ᱟᱵᱚᱨᱮᱱ ᱞᱟᱹᱴᱷᱩ ᱵᱚᱦᱚᱜ ᱟᱱ ᱦᱚᱲ ᱠᱚ ᱡᱟᱦᱟᱸ ᱠᱚ ᱢᱮᱱᱟᱜ ᱠᱚᱣᱟ ᱟᱵᱚ ᱠᱚ ᱱᱟᱥᱮ ᱛᱟᱯᱚᱨᱮ ᱡᱟᱦᱟᱸ ᱵᱚᱱ ᱫᱚᱦᱚ ᱠᱟᱜ ᱠᱚ ᱟᱛᱳ ᱢᱟᱹᱡᱷᱤ ᱟᱛᱳ ᱢᱟᱹᱡᱷᱤ ᱢᱚᱬᱮ ᱦᱚᱲ ᱡᱟᱦᱟᱸᱢ ᱵᱚᱱ ᱫᱚᱦᱚ ᱠᱮᱫ ᱠᱚᱣᱟ ᱚᱱᱟ ᱪᱮᱛᱟᱱ ᱨᱮ ᱡᱮᱢᱚᱱ ᱢᱮᱱᱟᱜ ᱠᱚᱣᱟ ᱯᱟᱨᱜᱟᱱᱟ ᱚᱱᱠᱟ ᱢᱮᱱᱟᱜ ᱠᱚᱣᱟ ᱥᱮ ᱛᱟᱦᱞᱮ ᱩᱱᱠᱩ ᱟᱵᱚᱨᱮᱱ ᱞᱟᱹᱴᱩ ᱵᱚᱦᱚᱜ ᱟᱱ ᱦᱚᱲ ᱠᱚᱫᱚ ᱚᱱᱟ ᱠᱚᱫᱚ ᱥᱮᱸᱫᱽᱨᱟ ᱠᱟᱨᱠᱟ ᱞᱟᱹᱜᱤᱫ ᱞᱟᱦᱟ ᱠᱷᱚᱱᱜᱮ ᱥᱚᱨᱠᱟᱨ ᱴᱷᱮᱱ ᱠᱷᱚᱱ ᱯᱟᱨᱢᱤᱥᱚᱱ ᱠᱚ ᱦᱟᱛᱟᱣ ᱠᱟᱜ-ᱟ ᱡᱮ ᱱᱩᱱᱟᱹᱜ ᱚᱠᱛᱚ ᱫᱚ ᱱᱚᱣᱟ ᱡᱟᱭᱜᱟ ᱫᱚ ᱟᱞᱮ ᱫᱚᱞᱮ ᱪᱟᱞᱟᱜ ᱠᱟᱱᱟ ᱟᱞᱮ ᱞᱮ ᱥᱮᱟᱨᱣᱟ ᱠᱟᱱ ᱛᱟᱞᱮᱭᱟ᱾ ᱨᱮᱭᱟᱜ ᱥᱮᱨᱣᱟ ᱨᱩᱠᱷᱤᱭᱟᱹ ᱞᱟᱹᱜᱤᱫ ᱫᱚ ᱟᱞᱮ ᱱᱚᱣᱟ ᱫᱚᱞᱮ ᱠᱚᱨᱟᱣ ᱜᱮ ᱦᱩᱭᱩᱜ ᱛᱟᱞᱮᱭᱟ ᱟᱫᱚ ᱥᱚᱨᱠᱟᱨ ᱴᱷᱮᱱ ᱠᱷᱚᱱ ᱦᱚᱸ ᱯᱟᱦᱴᱟ ᱠᱷᱚᱱ ᱦᱚᱸ ᱟᱹᱰᱤ ᱯᱟᱨᱢᱤᱥᱚᱱ ᱫᱚᱠᱚ ᱦᱟᱛᱟᱣ ᱠᱟᱜ ᱜᱮᱭᱟ᱾
ᱦᱳᱭ ᱦᱳᱭ
ᱚᱱᱟᱛᱮ ᱠᱳᱱᱚ ᱮᱴᱠᱮᱴᱚᱬᱮ ᱫᱚ ᱵᱟᱝ ᱦᱩᱭ ᱜᱚᱫ ᱠᱟᱱᱟ᱾
ᱦᱳᱭ ᱜᱚᱢᱠᱮ ᱵᱟᱠᱷᱟᱱ ᱱᱟᱜ ᱵᱮᱱ ᱧᱮᱞᱟ ᱡᱮ ᱥᱮᱸᱫᱽᱨᱟ ᱢᱟᱵᱮᱱ ᱦᱮᱡ ᱠᱟᱱᱟ ᱡᱟᱦᱟᱸᱭ ᱠᱚᱫᱚ ᱵᱤᱨ ᱨᱟᱹᱠᱷᱤᱭᱟᱹ ᱞᱟᱹᱜᱤᱫ ᱦᱚᱲ ᱠᱚ ᱢᱮᱱᱟᱜ ᱠᱚᱣᱟ ᱩᱱᱠᱩ ᱠᱚᱫᱚ ᱠᱚ ᱞᱟᱹᱭᱟ ᱡᱮ ᱛᱤᱦᱤᱧ ᱫᱚ ᱵᱟᱞᱮ ᱥᱮᱸᱫᱽᱨᱟ ᱦᱚᱪᱚᱣᱟᱜ-ᱟ ᱥᱮ ᱚᱱᱠᱟᱱ ᱥᱮᱸᱫᱽᱨᱟ ᱫᱚ ᱵᱟᱝ ᱜᱟᱱᱚᱜ-ᱟ᱾
ᱦᱮᱸ ᱦᱮᱸ ᱜᱚᱝᱠᱮ ᱚᱱᱟ ᱦᱚᱸ ᱚᱱᱟ ᱦᱚᱸ ᱟᱹᱰᱤ ᱢᱟᱨᱟᱝ ᱫᱟᱢᱟᱱ ᱠᱟᱛᱷᱟ ᱠᱟᱱᱟ ᱡᱚᱫᱤ ᱚᱱᱟ ᱡᱟᱭᱜᱟᱨᱮ ᱟᱵᱚ ᱵᱟᱵᱚᱱ ᱠᱟᱹᱢᱤᱭᱟ ᱥᱚᱨᱠᱟᱨ ᱢᱟ ᱟᱵᱚᱣᱟᱜ ᱵᱷᱟᱜᱤ ᱞᱟᱹᱜᱤᱫ ᱜᱮ ᱠᱚᱨᱟᱣᱟᱭ ᱥᱮ ᱟᱵᱚᱣᱟᱜ ᱥᱚᱨᱠᱟᱨ ᱠᱟᱱᱟ ᱢᱟᱱᱮ ᱡᱤᱵᱽ ᱡᱤᱭᱟᱹᱞᱤ ᱠᱚ ᱥᱚᱨᱠᱟᱨ ᱠᱟᱱ ᱜᱮᱭᱟᱭ ᱩᱱᱠᱩᱣᱟᱜ ᱨᱩᱠᱷᱤᱟᱹ ᱦᱚᱸ ᱥᱚᱨᱠᱟᱨ ᱫᱟᱭᱤᱛᱛᱚ ᱠᱟᱱᱟ᱾ ᱛᱚ ᱠᱚᱢ ᱥᱮ ᱠᱚᱢ ᱩᱱᱤ ᱴᱷᱮᱱ ᱦᱚᱸ ᱯᱟᱨᱢᱤᱥᱚᱱ ᱞᱟᱹᱭ ᱫᱚᱨᱠᱟᱨ ᱠᱟᱱᱟ ᱟᱵᱚᱣᱟᱜ ᱨᱤᱛᱤᱨᱳᱣᱟᱡ ᱥᱮ ᱟᱹᱨᱤᱼᱪᱟᱹᱞᱤ ᱵᱚᱱ ᱵᱟᱧᱪᱟᱣᱟ ᱟᱨ ᱟᱵᱚᱣᱟᱜ ᱡᱟᱛᱮ ᱚᱜᱷᱚᱴᱚᱱ ᱟᱞᱚᱷᱚᱴᱟᱜ ᱢᱟ ᱚᱱᱟ ᱞᱟᱹᱜᱤᱫ ᱦᱚᱸ ᱥᱚᱨᱠᱟᱨ ᱟᱵᱚᱣᱟᱜ ᱪᱤᱱᱛᱟᱹ ᱵᱱᱟ ᱢᱮᱱᱟᱜ ᱟᱠᱟᱱᱟ
ᱮᱠᱫᱚᱢ ᱮᱠᱫᱚᱢ ᱦᱮᱸ ᱟᱪᱪᱷᱟ ᱜᱚᱢᱠᱮ ᱟᱧᱡᱚᱢ ᱫᱚᱵᱤᱱ ᱜᱳᱢᱠᱮ ᱦᱮᱞᱳ ᱜᱚᱝᱠᱮ ᱞᱟᱹᱭ ᱮᱫ ᱟᱞᱤᱧ ᱡᱮ ᱱᱚᱜᱼᱚᱭ ᱡᱮ ᱱᱤᱛᱚᱜ ᱥᱚᱨᱠᱟᱨ ᱦᱮᱸ ᱱᱤᱛᱚᱜ ᱟᱜ ᱡᱩᱜ ᱨᱮ ᱥᱚᱨᱠᱟᱨ ᱡᱮ ᱱᱚᱜ ᱚᱭ ᱵᱤᱨ ᱨᱮ ᱡᱤᱵᱽ ᱡᱤᱭᱟᱹᱞᱤ ᱠᱚᱭ ᱟᱲᱟᱜᱮᱫ ᱠᱚ ᱠᱚᱣᱟᱭ ᱥᱮ ᱡᱟᱦᱟᱸᱭ ᱡᱤᱵᱽᱼᱡᱤᱭᱟᱹᱞᱤ ᱦᱟᱸᱰᱮ ᱠᱷᱚᱱ ᱱᱚᱸᱰᱮᱭ ᱟᱹᱜᱩᱭᱮᱫ ᱠᱚᱣᱟᱭ ᱡᱤᱵᱽᱞᱤ ᱡᱤᱭᱟᱹᱞᱤ ᱠᱚ ᱵᱤᱨ ᱨᱮ ᱟᱲᱟᱜ ᱫᱚ ᱠᱤ ᱟᱵᱮᱱ ᱛᱤᱱᱟᱹᱜ ᱵᱷᱟᱹᱜᱤ ᱵᱮᱱ ᱢᱚᱱᱮ ᱭᱮᱫᱟ᱾
ᱦᱮᱸ ᱜᱚᱢᱠᱮ ᱚᱱᱟ ᱢᱟ ᱞᱮᱭᱟᱞᱤᱧᱟᱹ ᱢᱮᱱᱠᱷᱟᱱ ᱱᱚᱣᱟ ᱫᱚ ᱟᱡ ᱥᱚᱨᱠᱟᱨ ᱡᱟᱦᱟᱸᱭ ᱯᱟᱦᱟᱴᱟ ᱠᱷᱚᱱ ᱟᱡ ᱪᱤᱱᱛᱟᱹ ᱵᱷᱟᱵᱱᱟ ᱠᱟᱱ ᱛᱟᱭᱟ ᱟᱵᱚ ᱡᱮᱢᱚᱱ ᱢᱟᱱᱢᱤ ᱠᱚ ᱞᱟᱜᱟᱱ ᱟᱛᱳ ᱴᱚᱞᱟᱨᱮ ᱛᱷᱟᱯᱚᱱ ᱟᱠᱟᱫ ᱵᱚᱱᱟ ᱟᱵᱚ ᱢᱟᱹᱱᱢᱤ ᱠᱚ ᱡᱟᱦᱟ ᱵᱚᱱ ᱛᱟᱦᱮᱸ ᱫᱟᱲᱮᱭᱟᱜ ᱢᱟ ᱥᱮ ᱩᱱᱠᱩ ᱩᱱᱠᱩ ᱡᱤᱵᱽ ᱡᱤᱭᱟᱹᱞᱤ ᱠᱚ ᱞᱟᱹᱜᱤᱫ ᱚᱱᱟ ᱟᱠᱣᱟᱜ ᱵᱤᱨ ᱜᱮ ᱟᱠᱚᱣᱟᱜ ᱢᱤᱫᱴᱮᱱ ᱟᱛᱚ ᱥᱚᱢᱟᱡ ᱠᱟᱱ ᱛᱟᱠᱚᱣᱟ ᱥᱮ ᱟᱠᱚᱣᱟᱜ ᱢᱤᱫᱴᱮᱱ ᱛᱟᱦᱮᱸ ᱞᱮᱠᱟ ᱱᱟᱜ ᱡᱟᱭᱜᱟ ᱠᱟᱱ ᱛᱟᱠᱚᱣᱟ ᱛᱚ ᱜᱚᱢᱠᱮ ᱟᱡ ᱥᱚᱨᱠᱟᱨ ᱡᱟᱦᱟᱸ ᱯᱟᱦᱟᱴᱟᱭ ᱦᱟᱛᱟᱣ ᱟᱠᱟᱜ ᱚᱱᱟᱫᱚ ᱴᱷᱤᱠ ᱜᱮ ᱦᱟᱛᱟᱣ ᱟᱠᱟᱜ ᱚᱱᱟ ᱠᱚ ᱱᱟᱯᱟᱭ ᱢᱤᱫᱴᱮᱱ ᱡᱩᱠᱛᱤᱜᱚᱛᱚ ᱢᱤᱫᱴᱮᱱ ᱴᱷᱟ ᱛᱮᱭᱟᱨ ᱟᱠᱟᱫ ᱠᱚᱣᱟ
ᱮᱫ ᱮᱠᱫᱚᱢ ᱟᱹᱰᱤ ᱟᱹᱰᱤ ᱥᱟᱨᱦᱟᱣ ᱜᱚᱢᱠᱮ ᱱᱚᱣᱟ ᱠᱩᱠᱞᱤ ᱨᱮᱱᱟᱜ ᱛᱮᱞᱟ ᱵᱟᱲᱟᱭ ᱞᱟᱹᱜᱤᱫ ᱛᱮ ᱡᱟᱦᱟᱸ ᱵᱮᱱ ᱞᱟᱹᱭ ᱠᱮᱫᱟ ᱛᱚ ᱜᱚᱢᱠᱮ ᱟᱹᱰᱤ ᱟᱹᱰᱤ ᱪᱟᱨᱦᱟ ᱡᱮ ᱟᱵᱮᱱ ᱱᱚᱜᱼᱚᱭ ᱦᱩᱰᱤᱧ ᱢᱟᱪᱷᱟ ᱜᱟᱯᱟᱞᱢᱟᱞᱟ ᱨᱮᱵᱮᱱ ᱡᱚᱲᱟᱣᱱᱟ ᱥᱟᱶ ᱥᱟᱶᱛᱮ ᱟᱵᱮᱱᱟᱜ ᱢᱚᱪᱟ ᱠᱷᱚᱱ ᱵᱟᱨᱼᱯᱮ ᱠᱟᱛᱷᱟ ᱟᱸᱡᱚᱢᱮᱱᱟ ᱦᱚᱭᱥᱮ ᱟᱨ ᱵᱟᱝ ᱫᱤᱥᱚᱢ ᱨᱮᱱ ᱦᱚᱲ ᱵᱮᱱ ᱟᱸᱡᱚᱢ ᱦᱚᱪᱚ ᱠᱮᱫ ᱠᱚᱣᱟ ᱡᱮ ᱟᱵᱚᱣᱟᱜ ᱥᱚᱨᱦᱟᱭ ᱥᱚᱨᱦᱟᱭ ᱨᱤᱧ ᱞᱟᱹᱭᱮᱫ ᱠᱟᱱᱟ ᱤᱠᱟᱹ ᱠᱟᱹᱞᱤᱧᱟ ᱵᱮᱱ ᱜᱚᱢᱠᱮ ᱱᱚᱜᱼᱚᱭ ᱡᱮ ᱟᱵᱚᱣᱟᱜ ᱥᱮᱸᱫᱽᱨᱟ ᱠᱟᱨᱠᱟ ᱤᱫᱤ ᱠᱟᱛᱮᱫ ᱵᱟᱨ ᱯᱮ ᱠᱟᱛᱷᱟ ᱵᱮᱱ ᱞᱟᱹᱭ ᱠᱮᱫᱟ ᱛᱚ ᱟᱹᱞᱤᱧ ᱦᱚᱸ ᱨᱟᱹᱥᱠᱟᱹ ᱞᱤᱧ ᱵᱩᱡᱷᱟᱹᱣ ᱠᱮᱫᱟ ᱟᱵᱮᱱ ᱥᱟᱶᱛᱮ ᱜᱟᱯᱟᱞᱢᱟᱨᱟᱣ ᱠᱟᱛᱮᱫ